ᱦᱮᱞᱳᱣ ᱾
ᱦᱮᱸ, ᱦᱮᱸ ᱮᱠᱫᱚᱢ ᱯᱩᱨᱟᱹ ᱯᱟᱨᱯᱷᱮᱠᱴ ᱮᱠᱫᱚᱢ ᱟᱹᱰᱤ ᱱᱟᱯᱟᱭ ᱥᱟᱺᱦᱤᱡ ᱢᱚᱱᱮ ᱦᱩᱭᱩᱜ ᱠᱟᱱᱟ ᱴᱟᱣᱟᱨ ᱞᱟᱛᱟᱨ ᱨᱮᱜᱮᱢ ᱪᱟᱞᱟᱣ ᱮᱱᱟ᱾
ᱮᱠᱫᱚᱢ ᱴᱟᱣᱟᱨ ᱠᱟᱛᱷᱟ ᱫᱚ ᱠᱟᱱᱟ ᱚᱝᱠᱟ ᱜᱮ, ᱴᱟᱣᱟᱨ ᱡᱟᱦᱟᱸ ᱠᱟᱱ ᱛᱤᱧᱟᱹ ᱥᱮ ᱚᱸᱰᱮ ᱜᱤᱧ ᱦᱮᱡ ᱮᱱᱟ᱾ ᱡᱟᱦᱟᱸ ᱨᱮ ᱴᱟᱶᱟᱨᱮ ᱧᱟᱢᱟ᱾ ᱟᱨ ᱡᱟᱦᱟᱸ ᱴᱷᱮᱡ ᱠᱷᱚᱧ ᱠᱚᱞ ᱮᱫᱟ ᱚᱸᱰᱮ ᱫᱚ ᱦᱮᱸ ᱫᱟᱠᱟᱧ ᱡᱚᱢ ᱠᱮᱫᱟ, ᱡᱟᱦᱟᱸ ᱴᱷᱮᱡ ᱠᱷᱚᱧ ᱠᱚᱞᱟ ᱦᱮᱸ ᱛᱤᱦᱤᱧ ᱚᱱᱟ ᱡᱟᱭᱜᱟ ᱠᱷᱚᱱᱤᱧ ᱠᱚᱞ ᱠᱟᱜ ᱢᱮᱭᱟ, ᱢᱤᱫ ᱫᱤᱱ ᱠᱚᱭᱮᱠ ᱫᱤᱱ ᱞᱟᱦᱟ ᱵᱟᱧ ᱠᱚᱞᱟᱜ ᱢᱮ ᱛᱟᱦᱮᱸᱱᱟ, ᱚᱱᱟ ᱡᱟᱭᱜᱟ ᱠᱷᱚᱧ ᱠᱚᱞ ᱫᱚ ᱚᱸᱰᱮ ᱠᱷᱚᱱᱟᱜ ᱫᱚ ᱠᱤᱱᱛᱩ ᱰᱤᱥᱴᱟᱵ ᱠᱮᱫᱟ ᱚᱱᱟ ᱯᱩᱨᱤᱧ ᱠᱚᱱᱯᱷᱟᱨᱢ ᱵᱩᱡᱽ ᱠᱮᱫᱟ ᱚᱱᱟ ᱫᱚ ᱱᱮᱴᱣᱟᱨᱠ ᱵᱟᱝ ᱛᱟᱦᱮᱸᱱᱟ ᱚᱸᱰᱮ ᱫᱚ᱾
ᱚ ᱚ᱾ ᱪᱮᱜ ᱟ ᱨᱮᱸᱜᱮᱡ ᱫᱚ ᱵᱟᱝ ᱤᱧᱫᱚ ᱡᱚᱢ ᱠᱟᱛᱮᱧ ᱦᱮᱡ ᱠᱟᱱᱟ ᱛᱚ ᱟᱨ ᱤᱧᱫᱚ ᱯᱚᱨᱮᱠ ᱯᱚᱨᱮᱠ ᱨᱮ ᱫᱟᱜ ᱤᱧ ᱫᱟᱜ ᱤᱧ ᱧᱩᱣᱟᱜᱼᱟ ᱛᱚ ᱚᱱᱟ ᱛᱮᱧ ᱫᱚ ᱩᱱᱟᱹᱜ ᱵᱟᱝ ᱨᱮᱜᱮᱡ ᱠᱟᱱᱟ ᱨᱮᱸᱜᱮᱡ ᱫᱚ᱾
ᱛᱟᱦᱞᱮ ᱫᱟᱠᱟ ᱫᱚ ᱵᱮᱜ
ᱠᱷᱟᱡᱟᱹᱲᱤ ᱠᱷᱟᱹᱡᱟᱹᱲᱤ ᱟᱹᱜᱩᱭᱟ ᱱᱚᱰᱮ ᱠᱷᱚᱱ ᱱᱚᱰᱮ ᱠᱷᱟᱹᱡᱟᱹᱲᱤ ᱢᱮᱱᱟᱜ ᱜᱮ᱾
ᱦᱩᱸ ᱪᱮᱫ ᱰᱨᱟᱢ ᱨᱮ ᱫᱚᱦᱚ ᱠᱟᱫᱟᱭ ᱥᱮ ᱪᱮᱫ ᱟᱢᱵᱟ?
ᱰᱨᱟᱢ ᱫᱚ ᱵᱟᱝ ᱪᱮᱫ ᱯᱮᱠᱮᱴ ᱨᱮᱜᱮ ᱚᱸᱰᱮ ᱫᱚ ᱦᱟᱸᱰᱮ ᱡᱚᱠᱷᱚᱱ ᱡᱟᱦᱟᱸᱮᱫᱚᱡ ᱦᱤᱡᱩᱜ ᱚᱱᱛᱮ ᱠᱷᱚᱱᱚᱡ ᱜᱮ ᱢᱩᱲᱤ ᱤᱭᱟᱹ ᱢᱤᱞ ᱠᱷᱚᱡ ᱮ ᱠᱤᱨᱤᱧ ᱛᱚᱨᱟᱭᱟ ᱪᱤᱠᱪᱤᱠᱤ ᱨᱮ ᱧᱟᱢᱚᱜᱼᱟ᱾ ᱚᱱᱟ ᱜᱮ᱾ ᱢᱮᱱᱟᱜ ᱠᱟᱫᱟ ᱚᱸᱰᱮ ᱢᱤᱫ ᱯᱮᱠᱮᱴ ᱟᱹᱰᱤ ᱞᱟᱹᱴᱩ ᱧᱚᱜ ᱢᱤᱫ ᱯᱮᱠᱮᱴ ᱢᱮᱱᱟᱜ ᱯᱟᱸᱪ ᱪᱷᱚ ᱡᱚᱱ ᱫᱟᱨᱟᱢ ᱥᱮ ᱠᱚ ᱠᱩᱞᱟᱹᱜᱼᱟ᱾
ᱚᱱᱟ ᱤᱭᱟ ᱡᱟᱢᱵᱟᱴᱤ ᱠᱤᱨᱤᱧ ᱠᱟᱫᱟᱭ ᱥᱮ ᱪᱮᱫ ᱡᱟᱢᱵᱟᱴᱤ ᱦᱚ ᱢᱮᱱᱟᱜ ᱠᱟᱫᱟ ᱥᱮ ᱪᱮᱫ?
ᱛᱷᱟᱹᱨᱤ ᱢᱮᱱᱟᱜᱼᱟ ᱛᱷᱟᱹᱨᱤ᱾
ᱦᱩᱸ ᱚᱲᱟᱜ ᱠᱷᱚᱡ ᱜᱮ ᱥᱮ ᱟ ᱞᱟᱦᱟ ᱠᱷᱚᱱᱟᱜ ᱯᱟᱨᱥᱚᱱᱟᱞ ᱮ ᱦᱟᱛᱟᱣ ᱠᱟᱫᱟ?
ᱦᱩᱸ ᱯᱟᱨᱥᱳᱱᱟᱞ
ᱩᱸ ᱩᱸ᱾
ᱚᱱᱮ ᱢᱤᱥᱛᱨᱤ ᱠᱤᱱ ᱢᱮᱱᱟᱜ ᱠᱤᱱᱟ ᱩᱱᱠᱤᱱ ᱫᱚ ᱯᱷᱩᱲᱩᱜ ᱨᱮᱜᱮ ᱠᱤᱱ ᱢᱟᱨ ᱠᱮᱫᱟ ᱤᱭᱟ ᱨᱮ ᱚᱱᱟ ᱞᱟᱹᱴᱩ ᱯᱟᱛᱟ ᱡᱟᱦᱟᱸ ᱥᱟᱠᱟᱢ ᱧᱟᱢᱚᱜ ᱚᱱᱮ
ᱚ ᱚᱱᱟᱫᱚ ᱤᱭᱟᱹ ᱚᱱᱟᱫᱚ ᱞᱟᱹᱭ ᱠᱟᱫ ᱠᱚᱣᱟ ᱢᱤᱥᱛᱨᱤ ᱪᱮᱫ ᱥᱮᱛᱟᱜ ᱵᱮᱨᱟ ᱯᱮ ᱦᱮᱡ ᱠᱟᱛᱮᱫ ᱯᱮ ᱡᱚᱢᱟ ᱥᱮ ᱪᱮᱫ?
ᱵᱟᱝ ᱫᱟᱠᱚ ᱠᱚ ᱟᱹᱜᱩᱭᱟ ᱠᱷᱟᱹᱡᱲᱤ ᱠᱤᱱ ᱠᱷᱤᱡᱲᱤ ᱠᱤᱱ ᱟᱹᱜᱩ ᱛᱟᱨᱟ ᱞᱮᱫᱟ ᱟᱫᱚ ᱚᱱᱟ ᱯᱟᱛᱟ ᱨᱮᱠᱤᱱ ᱢᱟᱨ ᱠᱮᱫᱟ ᱟᱨᱦᱚ ᱦᱚᱭ ᱠᱤᱱ ᱫᱷᱩᱨᱟᱹᱣ ᱠᱟᱱ᱾
ᱪᱮᱫ ᱨᱚᱝ ᱫᱷᱟᱨᱟ ᱛᱤᱱᱟᱹᱜ ᱜᱟᱱ ᱠᱟᱹᱢᱤ ᱞᱟᱦᱟᱭᱮᱱᱟ? ᱨᱚᱝ ᱨᱮᱱᱟᱜ?
ᱨᱚᱝ ᱨᱮᱱᱟᱜ ᱠᱟᱹᱢᱤ ᱫᱚ ᱛᱤᱦᱤᱧ ᱜᱮ ᱢᱩᱪᱟᱹᱫᱚᱜᱼᱟ᱾
ᱥᱩᱫᱷᱩ ᱜᱮᱴ ᱛᱮ ᱨᱚᱝ ᱛᱚ ᱵᱟᱠᱷᱟᱱ ᱢᱩᱨᱪᱟ ᱥᱟᱵ ᱫᱟ ᱛᱚ᱾
ᱦᱮᱸ ᱱᱮᱛᱟᱨ ᱫᱟᱜ ᱫᱤᱱ ᱠᱟᱱᱟ ᱥᱮ ᱱᱤᱭᱟᱹ ᱢᱩᱨᱪᱷᱟ ᱱᱤᱭᱟᱹ ᱵᱚᱪᱷᱚᱨ ᱨᱮ ᱡᱩᱫᱤ ᱯᱩᱭᱞᱩ ᱵᱚᱪᱷᱚᱨ ᱨᱮ ᱜᱮ ᱡᱫᱟᱜ ᱢᱩᱨᱪᱷᱟ ᱞᱟᱜᱟᱜᱼᱟ ᱥᱮ ᱱᱚᱣᱟ ᱴᱩᱠᱩᱱ ᱱᱟᱥᱮᱱᱟᱜ ᱦᱚᱞᱮᱣ ᱠᱷᱩᱚᱛᱤᱜᱼᱟ ᱱᱚᱣᱟ ᱫᱚ᱾ ᱚᱱᱟ ᱞᱟᱹᱜᱤᱫ ᱚᱱᱟ ᱠᱚ ᱞᱟᱜᱟᱣ ᱠᱟᱜᱼᱟ ᱟᱨ ᱱᱮᱛᱟᱨᱟᱜ ᱡᱟᱦᱟᱸ ᱨᱳᱰ ᱠᱚᱨᱮ ᱵᱟᱝ ᱦᱮᱸ ᱢᱩᱨᱪᱷᱟ ᱦᱚ ᱟᱹᱰᱤ ᱞᱚ ᱞᱚᱜᱚᱱ ᱞᱟᱜᱟᱜ ᱠᱟᱱᱟ ᱱᱮᱭᱟᱨ ᱟᱹᱰᱤ ᱞᱚᱜᱚᱱ ᱞᱟᱜᱟᱜ ᱠᱟᱱᱟ ᱢᱤᱫᱴᱮᱱ ᱵᱟᱨᱯᱮ ᱫᱤᱱ ᱫᱟᱜ ᱢᱟᱱᱮ ᱛᱚ ᱢᱩᱨᱪᱟ ᱞᱟᱜᱟᱜ ᱠᱟᱱᱟ ᱟᱫᱚ᱾
ᱦᱮᱸ᱾ ᱢᱤᱴᱤᱝ ᱨᱮᱢ ᱡᱚᱭᱮᱱ ᱞᱮᱫᱟ ᱛᱟᱦᱚᱞᱮ?
ᱢᱤᱴᱤᱱ ᱨᱮ ᱦᱟᱸᱜ ᱠᱟᱹᱴᱤᱡ ᱤᱧ ᱡᱚᱭᱮᱞ ᱞᱮᱱᱟ᱾ ᱦᱮᱸ ᱜᱚᱞᱯᱚ ᱵᱟᱲᱟ ᱦᱩᱭᱱᱟ᱾
ᱟᱹᱰᱤ ᱩᱛᱟᱹᱨ᱾
ᱦᱮᱸ ᱟᱹᱰᱤ ᱩᱛᱟᱹᱨ ᱜᱮ ᱠᱟᱹᱢᱤ ᱠᱚᱨᱮᱱᱟᱜ ᱜᱮ ᱠᱟᱱᱟ᱾
ᱦᱳᱭ ᱜᱟᱞᱢᱟᱨᱟᱣ ᱱᱤᱭᱮ ᱥᱮ ᱦᱟᱸᱱᱟ ᱚᱞᱚ ᱚᱞᱚᱜ?
ᱦᱮᱸ ᱚᱞᱚᱜ ᱠᱚ ᱱᱤᱭᱮ ᱮᱢᱟᱱ ᱠᱚ ᱱᱤᱭᱮ ᱜᱮ ᱪᱮᱫ ᱞᱮᱠᱟ ᱵᱷᱟᱵᱛᱮ ᱠᱚᱨᱟᱣ ᱦᱩᱭᱩᱜᱼᱟ ᱦᱮᱸ᱾
ᱚ᱾
ᱚᱱᱟ ᱠᱚᱜᱮ᱾ ᱟᱯᱮ ᱤᱭᱟᱹ ᱦᱮᱸ ᱨᱤᱢᱤᱞ ᱟᱣᱨᱤ᱾
ᱤᱧ ᱢᱟ ᱤᱧ ᱢᱟ ᱚᱱᱟ ᱵᱟᱞᱛᱤ ᱨᱮ ᱟᱜᱽᱨᱚᱵ ᱠᱚ ᱮᱱᱮ ᱠᱤᱪᱩ ᱠᱷᱚᱱ ᱞᱟᱦᱟᱧ ᱠᱷᱳᱲ ᱦᱚᱴᱚ ᱠᱟᱜᱟᱧ ᱢᱮᱱᱫᱟᱹᱧ ᱦᱟᱸᱜ ᱥᱟᱯᱷᱟᱭᱟᱹᱧ ᱟᱨᱮᱠᱴᱩ ᱯᱚᱨᱮ
ᱠᱟ ᱟᱢ ᱟᱢ ᱡᱟᱦᱟᱸ ᱴᱷᱮᱱ ᱢᱮᱱᱟᱜ ᱢᱮ ᱟᱢ ᱡᱟᱦ ᱡᱟᱦᱟᱸᱴᱷᱮ ᱢᱮᱱᱟᱢᱟ ᱚᱸᱰᱮ ᱜᱮ
ᱦᱮᱸ ᱱᱚᱸᱰᱮ ᱜᱮ ᱥᱟᱨᱟᱯᱷ ᱨᱮᱧ ᱡᱚᱵᱮᱣ ᱟᱠᱟᱫᱟ ᱦᱟᱱᱮ ᱥᱟᱯᱟ ᱦᱩᱭᱩᱜᱼᱟ ᱜᱟᱯᱟ ᱟᱨᱚ ᱪᱟᱞᱟᱜ ᱦᱩᱭᱩᱜ ᱠᱷᱟᱡ ᱦᱟᱸᱜ ᱟᱸᱜᱨᱚᱡ ᱯᱮᱱᱴ ᱦᱚᱸ ᱵᱟᱹᱱᱩᱜᱼᱟ᱾ ᱪᱮᱫᱟᱜ ᱯᱮᱱ ᱤᱧ ᱦᱟᱛᱟᱣ ᱟᱹᱜᱩ ᱠᱮᱫᱟ ᱛᱤᱦᱤᱧ ᱩᱸᱻ ᱥᱟᱲᱮ ᱯᱟᱸᱪ ᱥᱚ
ᱵᱟᱼᱵᱟ ᱮᱢᱱᱤ ᱠᱚᱴᱚᱱ ᱨᱮᱱᱟᱜ ᱠᱟᱱᱟ᱾ ᱮᱞᱟᱥᱴᱤᱠ ᱥᱤᱥᱴᱮᱢ ᱞᱟᱦᱟᱛᱮ ᱪᱤᱠᱟᱹᱛᱮ ᱛᱟᱦᱮᱸ ᱠᱟᱱ ᱛᱮᱜᱮ ᱚᱠᱟ ᱜᱮ ᱴᱩ
ᱟ. ᱞᱟᱛᱟᱨ ᱨᱮ ᱞᱟᱥᱴᱤᱠ ᱢᱮᱱᱟᱜᱼᱟ᱾
ᱦᱮᱸ ᱞᱟᱛᱟᱨ ᱨᱮ ᱞᱟᱥᱴᱤᱠ ᱢᱮᱱᱟᱜᱼᱟ᱾ ᱯᱳᱭᱞᱳ‌ ᱪᱚ ᱪᱳᱭᱛᱨᱤᱥ ᱥᱟᱭᱤᱡ ᱤᱧ ᱧᱮᱞ ᱠᱮᱫᱟ ᱱᱟᱥᱮᱱᱟᱜ ᱵᱩᱞᱩ ᱠᱚ ᱴᱷᱮᱜ ᱜᱮ ᱴᱟᱭᱤᱴᱚᱜ ᱠᱟᱱᱟ᱾ ᱟᱫᱚᱧ ᱢᱮᱛᱟᱭ ᱠᱟᱱᱟ ᱟᱫᱚ ᱵᱟᱹᱱᱩᱜ ᱟᱫᱚ ᱱᱩᱭ ᱴᱷᱮᱸ ᱦᱚᱸᱭ ᱮᱠᱟᱞ ᱜᱮ ᱵᱟᱹᱱᱩᱜᱼᱟ ᱟᱫᱚ ᱤᱧᱦᱚᱸ ᱮᱠᱟᱞ ᱢᱟᱱᱮ ᱦᱚᱞᱟ ᱤᱧ ᱡᱟᱦᱟᱸᱧ ᱦᱚᱨᱚᱜ ᱵᱟᱲᱟᱭᱟ ᱦᱟᱱᱮ ᱢᱤᱫ ᱫᱷᱟᱣ ᱚᱱᱟ ᱢᱚᱞ ᱠᱷᱚᱡ ᱵᱚᱱ ᱦᱟᱛᱟᱣ ᱟᱹᱜᱩ ᱠᱮᱫᱟ, ᱚᱱᱟ ᱤᱧᱤᱧ ᱦᱟᱛᱟᱣ ᱠᱮᱫ ᱢᱚᱬᱮ ᱥᱚᱛᱮᱜ
ᱦᱮᱸ᱾
ᱚᱱᱟ ᱢᱟ ᱚᱲᱮᱡ ᱮᱱ ᱛᱤᱧ ᱛᱟᱦᱚᱞᱮ ᱟᱨ ᱚᱲᱮᱡ ᱤᱧ ᱨᱤᱯᱩ ᱪᱩᱣ ᱟᱠᱟᱫᱟ
ᱟᱹᱭ ᱤᱭᱟᱹ ᱚᱱᱮ ᱡᱟᱦᱟᱸᱭ ᱥᱴᱟᱭᱤᱞ ᱵᱟᱡᱟᱨ ᱨᱮ ᱡᱟᱦᱟᱸ ᱦᱟᱛᱟᱣ ᱦᱩᱭ ᱞᱮᱱ ᱫᱚ
ᱦᱮᱸ ᱦᱮᱸ ᱚᱱᱟ ᱜᱮ ᱨᱤᱯᱩ ᱦᱩᱭ ᱠᱟᱱᱟ᱾ ᱚᱱᱟ ᱜᱮ ᱨᱤᱯᱩᱡ ᱦᱮᱸ ᱚᱱᱟ ᱦᱚᱸ ᱤᱭᱟᱹ ᱴᱷᱮᱜ ᱜᱮ ᱦᱟᱸᱜ ᱦᱟᱸᱰᱮ ᱜᱮ ᱚᱲᱮᱡ ᱱᱟ ᱡᱟᱦ ᱚᱲᱮᱧᱟᱹᱜ ᱯᱮ ᱚᱲᱮᱡᱚᱜ ᱛᱤᱧ
ᱦᱮᱸ ᱪᱷᱩᱨᱤ ᱢᱮᱱᱟᱜ ᱛᱟᱢᱟ ᱚᱱᱟ ᱫᱚ ᱵᱩᱡᱽ ᱫᱟᱢ ᱪᱷᱩᱨᱤ ᱪᱷᱩᱨᱤ ᱢᱮᱱᱟᱜᱼᱟ᱾
ᱚᱱᱮ ᱢᱚᱱᱮ ᱛᱚ ᱦᱩᱭᱩᱜ ᱠᱟᱱᱟ ᱚᱱᱠᱟ ᱜᱮ ᱟᱥᱚᱞᱚ ᱱᱤᱭᱟᱹ ᱫᱚ ᱪᱤᱠᱟᱹᱭᱮᱱᱟ ᱦᱚᱞᱟ ᱩᱱᱤ ᱟᱞᱮ ᱨᱮᱱ ᱯᱟᱥᱮ ᱤᱭᱟᱹ ᱨᱮᱱ ᱛᱟᱠᱚᱣᱟ ᱥᱟᱭᱠᱮᱞᱤᱧ ᱟ ᱤᱭᱟᱹ ᱟᱹᱜᱩᱭᱮᱫ ᱛᱟᱦᱮᱱᱟ ᱛᱟᱦᱞᱮ ᱵᱟᱝ ᱫᱚ ᱚᱱᱟᱨᱮ ᱦᱩᱲᱮᱱ ᱵᱟᱝ ᱫᱚ ᱪᱮᱠᱟᱭᱮᱱ ᱱᱟᱥᱮᱱᱟᱜ ᱪᱟᱜᱟᱲᱱᱟ ᱛᱟᱦᱚᱞᱮ ᱡᱩᱨ ᱛᱤᱧ ᱯᱟᱹᱪᱷᱞᱟᱹᱭᱮᱫ ᱛᱟᱦᱮᱱᱟ ᱚᱱᱟ ᱛᱟᱦᱚᱞᱮ ᱱᱟᱥᱮᱱᱟᱜ ᱚᱲᱮᱡ ᱵᱮᱥᱤᱭᱮᱱᱟ ᱟᱫᱚ ᱛᱟᱦᱞᱚᱞᱮᱧ
ᱚᱱᱟ ᱯᱮᱱ ᱫᱚ ᱢᱤᱫ ᱵᱟᱦᱟ ᱵᱟᱦᱟ ᱢᱮ ᱢᱮ ᱦᱮᱸ ᱢᱤᱫ ᱵᱚᱪᱷᱚᱨ ᱢᱤᱫ ᱵᱚᱪᱷᱚᱨ ᱫᱚ ᱟᱹᱣᱨᱤᱭᱟ ᱛᱟᱢᱟ ᱚᱫᱚ
ᱟᱸ ᱡᱚᱛᱚ ᱡᱟᱹᱱᱤᱡ ᱦᱩᱭ ᱠᱟᱱᱟ᱾
ᱦᱮᱸ ᱵᱟᱦᱟᱸ ᱚᱱᱟ ᱠᱚ ᱯᱮᱱ ᱫᱚ ᱛᱟᱢ ᱢᱟᱱᱮᱢ ᱵᱟᱢ ᱤᱭᱟᱹ ᱫᱟᱲᱮᱭᱟᱜᱼᱟ ᱦᱚᱨᱚᱜ ᱛᱮᱫᱚᱢ ᱢᱚᱠᱚᱧ ᱪᱟᱵᱟᱜᱼᱟᱢ ᱨᱚᱝ ᱠᱚᱫᱚ ᱵᱟᱸᱭ ᱟᱹᱰᱤ ᱡᱷᱟᱲᱟ ᱟᱛᱚ ᱚᱱᱠᱟ ᱜᱮ ᱢᱮᱱᱟᱜ-ᱟ ᱥᱮ?
ᱚᱱᱟ ᱫᱚ ᱚᱱᱮ ᱚᱱᱠᱟ ᱜᱮ ᱢᱮᱱᱟᱜ-ᱟ᱾ ᱚᱠᱟᱴᱟᱜ ᱯᱮ ᱮᱢ ᱮᱫᱟ ᱦᱟᱱᱮ ᱡᱟᱦᱟᱸ ᱟᱵᱚ ᱵᱚᱱ ᱦᱟᱛᱟᱣ ᱞᱮᱫ ᱵᱟᱨ ᱫᱷᱟᱸᱣ ᱵᱚᱱ ᱦᱟᱛᱟᱣ ᱞᱮᱫᱟ ᱾ ᱚᱱᱟ ᱵᱟᱸ ᱚᱱᱟᱴᱟᱜ ᱫᱚ ᱵᱟᱸ ᱾
ᱚ ᱟᱪᱪᱷᱟ ᱾ ᱚ ᱟᱨ ᱢᱤᱫᱴᱮᱱ ᱦᱟᱛᱟᱣ ᱦᱩᱭ ᱞᱮᱱ ᱦᱟᱸ ᱴᱷᱤᱠ ᱴᱷᱤᱠ ᱴᱷᱤᱠ ᱴᱷᱤᱠ ᱟᱨ ᱢᱤᱫ ᱴ ᱟᱨ ᱦᱚᱸ ᱚᱱᱟ ᱜᱮᱸᱡᱤ ᱟᱢ ᱢᱤᱫᱴᱮᱱ ᱜᱮᱡᱤᱢ ᱦᱟᱛᱟᱣ ᱠᱮᱫ ᱾
ᱦᱮᱸ ᱦᱮᱸ ᱦᱮᱸ ᱦᱮᱸ᱾
ᱜᱮᱸᱡᱤᱢ ᱦᱟᱛᱟᱣ ᱠᱮᱫ ᱛᱟᱯᱚᱨ ᱚᱱᱟᱴᱟᱜ ᱜᱮᱢ ᱚᱲᱮᱡ ᱠᱮᱫᱟ?
ᱴᱟᱜ ᱡᱟᱦᱟᱸ ᱦᱟᱱᱟᱴᱟᱜ ᱡᱟᱦᱟᱸ ᱦᱟᱛᱟᱣ ᱦᱩᱭ ᱞᱮᱱ ᱚᱱᱟ ᱫᱚ ᱚᱱᱠᱟ ᱜᱮ ᱵᱟᱹᱧ ᱟᱹᱜᱩ ᱠᱟᱫᱟ ᱛᱚ ᱦᱟᱸᱰᱮ ᱜᱮ ᱢᱮᱱᱟᱜ-ᱟ ᱾ ᱚᱱᱟ ᱫᱚ ᱩ ᱦᱚᱨᱚᱜ ᱫᱚ ᱦᱚᱨᱚᱜ ᱵᱟᱲᱟ ᱜᱮ ᱚᱱᱮ ᱡᱟᱦᱟᱸ ᱠᱚᱥᱮᱫ ᱪᱟᱞᱟᱣ ᱵᱟᱲᱟ ᱾
ᱦᱮᱸ ᱵᱟᱠᱷᱟᱡ ᱱᱤᱛᱟᱨ ᱟᱜ ᱱᱮᱛᱟᱨ ᱫᱚ ᱟᱢᱟᱜ ᱯᱷᱮᱵᱽᱨᱮᱨ ᱢᱤᱫᱴᱮᱸᱱ ᱯᱮᱱ ᱦᱩᱭ ᱟᱠᱟᱱ ᱛᱟᱢᱟ ᱾
ᱦᱮᱸ ᱚᱱᱟ ᱤᱭᱟᱹ ᱠᱚ᱾ ᱚᱱᱟ ᱤᱭᱟᱹ ᱪᱷᱤᱴ ᱯᱮᱱᱴ ᱦᱟᱸᱜ ᱪᱷᱤᱴ ᱯᱮᱱᱴ ᱢᱮᱱᱟᱜ ᱛᱤᱧ ᱾
ᱪᱷᱤᱴ ᱯᱮᱱ ᱫᱚ ᱮᱠᱮ ᱮᱠᱤ ᱫᱩ ᱵᱟᱝ ᱪᱷᱤᱴᱯᱮᱱ ᱦᱚᱨᱟᱭ ᱠᱤᱫᱟ ᱟᱨᱟᱢ ᱢᱮᱱᱟᱜ-ᱟ ᱠᱤᱱᱛᱩ᱾
ᱦᱩᱸ ᱾
ᱟᱹᱰᱤ ᱠᱚᱢᱯᱷᱚᱴᱮᱵᱚᱞ
ᱟᱨᱟᱢ ᱫᱚ ᱢᱮᱱᱟᱜ ᱜᱮᱭᱟ ᱚᱱᱟᱜᱮ ᱡᱟᱦᱟᱸ ᱠᱚ ᱥᱮᱤᱧ ᱪᱟᱞᱟᱜ ᱚᱱᱟᱜᱤᱧ ᱦᱚᱨᱚᱜ ᱤᱫᱤᱭ ᱫᱟ ᱢᱮᱱ ᱫᱟᱹᱧ ᱛᱤᱱᱟᱹᱜ ᱟᱨᱚ ᱦᱟᱱᱟ ᱫᱚ ᱟᱨᱚ ᱚᱠᱚᱭ ᱡᱷᱟᱢᱮᱞᱟ ᱵᱟᱲᱟᱜ-ᱟ ᱱᱤᱛ ᱫᱚ ᱟᱨᱚ ᱦᱮᱸᱫᱮ ᱜᱮ ᱦᱮᱸᱫᱮ ᱛᱚ ᱦᱮᱸᱫᱮ ᱜᱮᱭᱟ ᱢᱟᱹᱭᱞᱟᱹ ᱴᱟᱹᱭᱞᱟᱹ ᱦᱚᱸ ᱵᱟᱝ ᱵᱩᱡᱩᱜ-ᱟ ᱾
ᱦᱩᱸ ᱦᱩᱸ ᱟᱨ ᱦᱟᱸᱰᱮ ᱡᱟᱦᱟᱸ ᱦᱟᱛᱟᱣ ᱠᱮᱫ ᱚᱱᱟ ᱠᱤᱱ ᱫᱚ
ᱚᱱᱟ ᱫᱚ ᱦᱮᱸᱫᱮ ᱯᱩᱨᱟᱹ ᱧᱮᱞ ᱧᱟᱢᱚᱜ-ᱟ ᱛᱚ᱾ ᱥᱟᱫᱟ ᱥᱟᱫᱟ ᱜᱮ ᱢᱮᱱᱟᱜ-ᱟ ᱢᱚᱱᱮᱡ ᱛᱟᱦᱮᱸᱤᱧ ᱚᱸᱰᱮ ᱜᱤᱧ ᱦᱟᱛᱟᱣᱟ ᱟᱫᱚᱧ ᱢᱮᱱᱫᱟ ᱵᱟ ᱵᱟᱝ ᱱᱚᱰᱮᱜᱤᱧ ᱦᱟᱛᱟᱣ ᱞᱮᱫᱟ ᱟᱫᱚᱧ ᱟᱫᱚ ᱤᱧ ᱮᱢ ᱯᱚᱭᱥᱟ ᱫᱚ ᱵᱟᱹᱧ ᱮᱢ ᱠᱟᱛᱮᱫ ᱛᱚ ᱢᱤᱛᱟᱹᱧ ᱠᱟᱱᱟ ᱠᱚ ᱛᱟᱦᱚᱞᱮ ᱤᱭᱟᱹ ᱚᱞᱦᱚᱪᱚᱭᱮᱢ᱾
ᱚ ᱟᱪᱪᱷᱟ ᱜᱟᱯᱟ ᱫᱚ ᱛᱟᱦᱚᱞᱮ ᱜᱟᱯᱟ ᱫᱚ ᱵᱷᱟᱰᱟᱱ ᱚᱲᱟᱜ ᱢᱮᱱᱟᱜ ᱛᱟᱯᱮᱭᱟ?
ᱦᱩᱸ
ᱛᱟᱦᱚᱞᱮ ᱵᱷᱟᱸᱰᱟᱱ ᱚᱲᱟᱜ ᱫᱚ ᱪᱮᱫ ᱠᱚ ᱢᱮᱱᱟ ᱵᱷᱟᱸᱰᱟᱱ ᱡᱟᱦᱟᱸ ᱛᱮᱞ ᱱᱟᱦᱟᱱ ᱠᱟᱹᱢᱤ ᱠᱚ ᱦᱮᱸ ᱟᱪᱪᱷᱟ ᱵᱟ ᱟᱯᱮ ᱥᱮᱫ ᱪᱮᱫ ᱞᱮᱠᱟ ᱡᱟᱦᱟᱸ ᱚᱱᱟ ᱢᱚᱲᱟ ᱡᱚᱠᱷᱚᱱ ᱠᱚ ᱤᱫᱤ ᱠᱚᱣᱟ ᱡᱟᱦᱟᱸᱭ ᱜᱚᱡ ᱟᱠᱟᱱᱟ ᱢᱚᱱᱮ ᱠᱟᱜ ᱦᱮᱸ
ᱦᱩᱸ
ᱟᱫᱚ ᱡᱚᱠᱷᱚᱱ ᱢᱚᱲᱟ ᱠᱚ ᱤᱫᱤ ᱠᱚᱣᱟ ᱥᱮ ᱠᱩᱞᱦᱤ ᱢᱩᱪᱟᱹᱫ ᱨᱮ ᱠᱚ ᱮ ᱤᱭᱟᱹ ᱠᱚᱣᱟ ᱠᱚ ᱫᱚ ᱫᱚᱦᱚ ᱠᱚᱣᱟ ᱥᱮ ᱵᱟᱝ?
ᱤᱧ ᱫᱚ ᱚᱠᱟᱨᱮ ᱟᱡ ᱯᱚᱨᱡᱚᱱᱛᱚ ᱟᱞᱮ ᱟᱛᱳ ᱨᱮ ᱢᱤᱫᱴᱟᱝ ᱦᱚᱲᱟᱜ ᱦᱚ ᱨᱟᱯᱟᱜ ᱵᱟᱹᱧ ᱧᱮᱞ ᱛᱤᱭᱳᱜ ᱟᱠᱟᱫᱟ ᱾ ᱤᱧ ᱢᱤᱫ ᱫᱷᱟᱣ ᱤᱧ ᱜᱚᱲᱚᱢᱟᱜ ᱤᱧ ᱧᱮᱞ ᱛᱤᱭᱳᱜ ᱠᱟᱫᱟ ᱾ ᱚᱱᱟ ᱦᱚᱸ ᱟᱹᱰᱤ ᱥᱮᱫᱟᱭ ᱨᱮ ᱟᱫᱚ ᱛᱚᱠᱷᱚᱱ ᱫᱚ ᱟᱵᱚᱛᱚ ᱥᱤᱥᱠ ᱨᱮ ᱥᱮᱵᱷᱮᱱ ᱮᱭᱤᱴ ᱠᱚᱨᱮ ᱡᱟᱹᱱᱤᱡ ᱵᱚᱱ ᱯᱟᱲᱟᱜ-ᱟ
ᱵᱟᱝ ᱟᱭᱤᱴ ᱨᱮ ᱵᱟᱝ ᱴᱮᱱ ᱨᱮ ᱴᱮᱱ ᱨᱮ ᱟᱵᱚᱣᱟᱜ ᱡᱚᱠᱷᱚᱱ ᱱᱟᱭᱤᱱ ᱨᱮ ᱥᱮ ᱱᱟᱭᱤᱱ ᱨᱮ ᱴᱮᱥᱴ ᱯᱚᱨᱤᱠᱷᱟ ᱵᱟᱝ ᱦᱩᱭᱩᱜ-ᱟ ᱛᱚᱠᱷᱚᱱ
ᱟᱫᱚ ᱠᱚ ᱢᱮᱱᱟ ᱛᱟᱨᱢᱟᱱᱮ ᱡᱚᱠᱷᱚᱱ ᱠᱚ ᱦᱚᱲ ᱠᱚ ᱜᱚᱡᱚᱜ-ᱟ ᱛᱚ ᱨᱟᱯᱟᱜ ᱵᱟᱠᱚ ᱤᱫᱤ ᱠᱚᱣᱟ ᱨᱟᱯᱟᱜ ᱤᱫᱤ ᱥᱩᱢᱟᱹᱭ ᱠᱩᱞᱦᱤ ᱢᱩᱪᱟᱹᱫ ᱨᱮ ᱢᱤᱫ ᱫᱷᱟᱣ ᱠᱚ ᱫᱚᱦᱚᱭᱮᱭᱟ ᱾
ᱦᱮᱸ
ᱚᱸᱰᱮ ᱫᱚᱦᱚ ᱠᱟᱛᱮᱫ ᱦᱚᱸ ᱛᱟᱭᱱᱚᱢ ᱥᱮᱫ ᱵᱟᱝᱠᱚ ᱠᱚᱭᱚᱜ ᱨᱩᱣᱟᱹᱲᱟ ᱾ ᱛᱤᱱᱟᱹ ᱡᱚᱦᱚ ᱠᱚ ᱟᱹᱪᱩᱨᱮᱭᱟ ᱚᱸᱰᱮ ᱫᱚ ᱚᱱᱠᱟ ᱢᱮᱱᱟᱜ ᱠᱚᱣᱟ
ᱟᱵᱟᱨ ᱚᱱᱟ ᱟᱛᱩ ᱨᱮ ᱡᱟᱦᱟᱸ ᱡᱟᱦᱟᱸ ᱛᱚᱨ ᱚᱱᱟ ᱦᱩᱭ ᱟᱠᱟᱱᱟ ᱚᱸᱰᱮ ᱫᱚ ᱪᱮᱫ ᱞᱮᱠᱟ ᱢᱮᱱᱟᱜ-ᱟ ᱢᱟᱱᱮ ᱟᱵᱚ ᱡᱚᱠᱷᱚᱱ ᱦᱟᱸᱰᱮ ᱠᱷᱚᱡ ᱵᱚᱱ ᱯᱟᱭᱨᱟ ᱦᱮᱡᱱᱟ ᱾
ᱯᱟᱭᱨᱟ ᱦᱮᱡ ᱠᱟᱛᱮ ᱟᱵᱚ ᱫᱚ ᱠᱩᱞᱦᱤ ᱢᱩᱪᱟᱹᱫ ᱱᱟᱥᱮ ᱡᱚᱦᱟᱲ ᱵᱟᱲᱟ ᱠᱟᱛᱮ ᱤᱭᱟᱹ ᱚᱱᱠᱟ ᱤᱭᱟᱹ ᱥᱟᱜ ᱵᱩᱴᱟᱹ ᱠᱚ ᱛᱟᱦᱮᱱ ᱠᱷᱟᱡ ᱚᱱᱟ ᱠᱚᱨᱮ ᱡᱚᱦᱟᱨ ᱵᱟᱲᱟ ᱠᱟᱛᱮᱫ ᱚᱲᱟᱜ ᱵᱚᱱ ᱵᱚᱞᱚᱜ-ᱟ ᱥᱮ ᱚᱸᱰᱮ ᱫᱚ ᱚᱱᱠᱟ ᱫᱚ ᱩᱱᱠᱩ ᱴᱷᱮᱡ ᱫᱚ ᱚᱸᱰᱮ ᱫᱚ ᱵᱟᱝ ᱡᱚᱠᱷᱚᱱ ᱠᱚ ᱨᱟᱯᱟᱜ ᱠᱟᱛᱮ ᱰᱟᱭᱨᱮᱴ ᱯᱟᱭᱨᱟ ᱠᱟᱛᱮ ᱠᱚ ᱦᱮᱡᱱᱟ ᱟᱛᱳ ᱠᱚᱨᱮᱱ ᱚᱲᱟᱜ ᱠᱚᱨᱮᱱ ᱡᱚᱛᱚ ᱠᱩᱲᱤ ᱜᱤᱫᱽᱨᱟᱹ ᱠᱚ ᱚᱸᱰᱮ ᱠᱚ ᱪᱟᱞᱟᱜ-ᱟ ᱟᱨ ᱦᱟᱸᱰᱮ ᱠᱷᱚᱡ ᱚᱱᱮ ᱪᱮᱫ ᱪᱚᱠᱚ ᱟᱹᱜᱩ ᱛᱚᱨᱟᱭᱮᱟ ᱟᱫᱚ ᱚᱸᱰᱮ ᱜᱮ ᱟᱹᱜᱩ ᱛᱚᱨᱟ ᱠᱟᱛᱮ ᱚᱱᱟ ᱠᱩᱞᱦᱤ ᱢᱩᱪᱟᱹᱫ ᱨᱮ ᱠᱚ ᱫᱩᱲᱩᱵ-ᱟ ᱟᱹᱰᱤ ᱜᱷᱟᱲᱤᱡ ᱫᱩᱲᱩᱵ ᱠᱟᱛᱮᱫ ᱠᱚ ᱜᱟᱞᱢᱟᱨᱟᱣ ᱵᱟᱲᱟᱭ-ᱟ ᱵᱟ ᱪᱮᱫ ᱚᱱᱠᱟᱱᱟᱜ ᱢᱮᱱᱟᱜ-ᱟ ᱠᱟᱹᱢᱤ ᱠᱚ ᱯᱩᱨᱟᱹ ᱦᱩᱞ ᱤᱭᱟᱹ ᱥᱟᱥᱟᱝ ᱚᱡᱚᱜ ᱴᱚᱡᱚᱜ ᱥᱟᱥᱟᱝ ᱚᱡᱚᱜ ᱢᱟᱱᱮ ᱪᱮᱫ ᱢᱤᱫᱴᱟᱝ ᱤᱭᱟᱹ ᱞᱮᱠᱟ ᱢᱟᱱᱮ ᱡᱟᱝ ᱵᱟᱦᱟ ᱪᱮᱫ ᱠᱚ ᱢᱮᱛᱟᱜ ᱱᱚᱝᱠᱟᱱᱟᱜ ᱵᱟᱠᱚ ᱟᱹᱜᱩ ᱛᱚᱨᱟᱭ-ᱟ ᱚᱸᱰᱮᱠᱷᱚᱡ
ᱦᱮᱸ ᱦᱟᱱᱮ ᱡᱟᱦᱟᱸ ᱢᱚᱲᱟ ᱡᱟᱦᱟᱸᱢ ᱨᱟᱯᱟᱜ ᱠᱷᱟᱭ ᱚᱱᱟ ᱡᱟᱦᱟᱸ ᱛᱚᱨᱚᱡ ᱛᱮ ᱵᱟᱝ ᱛᱟᱦᱮᱸᱫ ᱚᱱᱟ ᱜᱮ ᱡᱟᱝ ᱵᱟᱦᱟ᱾
ᱦᱮᱸ ᱚᱱᱟ ᱠᱚ ᱟᱹᱜᱩᱭᱟ ᱟᱨ ᱚᱱᱟ ᱠᱚᱨᱮ ᱢᱟᱱᱮ ᱪᱮᱫ ᱪᱚᱝ ᱚᱱᱟ ᱢᱟᱱᱮ ᱠᱤᱪᱷᱩ ᱠᱚ ᱠᱟᱹᱢᱤᱭᱮᱫ-ᱟ ᱟᱨ ᱛᱟᱦᱚᱞᱮ ᱚᱱᱟ ᱦᱮᱱ ᱦᱤᱞᱳᱜ ᱩᱱᱠᱩ ᱦᱤᱡᱩᱜ-ᱟ ᱥᱚᱢᱚᱭ ᱫᱚ ᱫᱚᱢᱮ ᱫᱮᱨᱤᱭᱮᱱ ᱛᱟᱠᱚ ᱠᱚ ᱢᱮᱱᱫᱟ ᱠᱚ ᱟᱵᱚ ᱞᱮᱠᱟ ᱫᱚ ᱟᱵᱚ ᱱᱚᱰᱮ ᱞᱮᱠᱟ ᱫᱚ ᱵᱟᱝ ᱡᱮ ᱯᱟᱭᱨᱟᱜ ᱢᱚᱲᱟ ᱵᱚᱱ ᱨᱟᱯᱟᱜ ᱠᱮᱫᱮᱭᱟ ᱯᱟᱭᱨᱟᱜ ᱠᱷᱚᱡ ᱵᱚᱱ ᱦᱮᱡᱱᱟ ᱡᱮᱡᱟᱨ ᱛᱮᱛᱟᱨ ᱚᱲᱟᱜ ᱵᱚᱞᱚ ᱚᱱᱠᱟ ᱫᱚ ᱵᱟᱝ᱾ ᱚᱸᱰᱮ ᱫᱚ ᱫᱚᱢᱮ ᱠᱤᱪᱷᱩ ᱠᱟᱢᱤ ᱦᱩᱭᱩᱜ ᱠᱟᱱ ᱛᱟᱦᱮᱱᱟ ᱾
ᱟᱨ ᱟᱯᱮ ᱫᱚ ᱚᱱᱟ, ᱡᱮᱢᱚᱱ ᱟᱫᱚᱢ ᱦᱚᱲ ᱴᱷᱮᱱ ᱫᱚ ᱡᱟᱝ ᱵᱟᱦᱟ ᱡᱟᱦᱟᱸ ᱟᱵᱚ ᱵᱳᱦᱮᱞ ᱡᱟᱦᱟᱸ ᱵᱚᱱ ᱢᱮᱱᱟ᱾ ᱦᱮᱸᱼᱼ
ᱦᱩᱸ᱾
ᱟᱫᱚᱢ ᱥᱮᱱ ᱠᱚᱫᱚ ᱩᱱᱠᱩ ᱫᱚ, ᱚᱱᱟ ᱛᱮᱞᱠᱩᱯᱤ ᱵᱟᱹᱨᱱᱤ ᱜᱷᱟᱴ ᱜᱮᱠᱚ ᱤᱫᱤ ᱦᱚᱴᱚ ᱠᱟᱜᱼᱟ ᱾ ᱟᱪᱪᱷᱟ ᱚᱱᱟ ᱴᱤᱠ ᱜᱮᱭᱟ᱾ ᱛᱮ ᱛᱮᱞᱠᱩᱯᱤ ᱜᱷᱟᱴ ᱱᱤᱭᱟᱹ ᱫᱷᱟᱣ ᱯᱟᱛᱟ ᱧᱮᱞ ᱮᱢ ᱪᱟᱞᱟᱣ ᱞᱮᱱᱟ᱾ ᱥᱮ ᱯᱚᱨᱚᱵᱽ ᱧᱮᱞᱼᱼ
ᱦᱮᱸ ᱪᱟᱞᱟᱣ
ᱦᱮᱸ, ᱪᱮᱫ ᱠᱚᱢ ᱧᱮᱞ ᱠᱮᱫᱟ ᱠᱟᱹᱴᱤᱡ ᱞᱟᱹᱭ, ᱵᱚᱨᱱᱚᱱᱟ ᱮᱢ ᱢᱮᱥᱮ ᱛᱟᱦᱚᱞᱮ᱾
ᱵᱚᱨᱱᱚᱱᱟ ᱪᱮᱫ ᱤᱧ ᱪᱮᱫ ᱤᱧ ᱧᱟᱢ ᱞᱮᱫᱮᱭᱟ ᱾ ᱵᱚᱨᱱᱚᱱᱟ ᱫᱚᱼᱼ ᱦᱚᱲ ᱠᱚ ᱧᱮᱞ ᱦᱳᱭ ᱱᱟ ᱾ ᱟᱨ ᱛᱚᱠᱷᱚᱱ ᱫᱚ, ᱛᱚᱠᱷᱚᱱ ᱫᱚ ᱤᱭᱟᱹ ᱛᱚ ᱫᱚᱢᱮ ᱦᱚᱲ ᱢᱮᱱᱟᱜ ᱠᱚᱣᱟ ᱾
ᱟᱨ ᱤᱭᱟᱹ ᱚᱱᱟ ᱫᱚ ᱠᱳᱱᱳ ᱚᱱᱟ ᱤᱭᱟᱹ ᱚᱱᱟ ᱫᱚ ᱠᱚᱱ ᱤᱭᱟᱹ ᱠᱚᱫᱚ ᱵᱟᱹᱱᱩᱜᱼᱟᱛᱚ ᱡᱮ ᱵᱚᱸᱜᱟᱼᱼ ᱛᱷᱟᱱ ᱮ ᱥᱚᱵ ᱠᱚᱫᱚ ᱵᱟᱹᱱᱩᱜ ᱟᱫᱚ ᱚᱸᱰᱮ ᱫᱚ ᱾ ᱢᱮᱱᱟᱜᱼᱟ?
ᱦᱮᱸ᱾ ᱡᱚᱠᱷᱚᱱ ᱢᱤᱫ ᱫᱷᱟᱣ ᱵᱟᱞᱮ ᱵᱚᱞᱚ ᱞᱮᱱᱟ ᱾ ᱦᱚᱲ ᱠᱚ ᱧᱮᱞ ᱢᱤᱫ ᱵᱟᱨ ᱦᱚᱲ ᱠᱩᱲᱤ ᱜᱤᱫᱽᱨᱟᱹ ᱠᱚ ᱧᱮᱞ ᱮᱫ ᱠᱚᱣᱟ ᱨᱩᱢᱩᱜ ᱠᱟᱱᱟ ᱠᱚ ᱾
ᱨᱩᱢᱩᱜ ᱠᱟᱱᱟ ᱠᱚ᱾
ᱦᱮᱸ᱾ ᱟᱞᱮ ᱡᱚᱠᱷᱚᱱ ᱚᱸᱰᱮ, ᱚᱱᱟ ᱱᱟᱹᱭ ᱠᱷᱚᱱᱟᱞᱮ ᱨᱟᱠᱟᱵ ᱮᱱᱟ ᱾ ᱨᱟᱠᱟᱵ ᱠᱟᱛᱮ ᱮᱠᱴᱩ ᱱᱟᱥᱮ ᱱᱟᱥᱮ ᱨᱤᱢᱤᱞ ᱧᱚᱜᱼᱼ ᱛᱮ ᱦᱟᱜ ᱚᱱᱮ ᱪᱮᱫ ᱚᱲᱟᱜ ᱠᱟᱱᱟ᱾ ᱱᱚᱵᱮ ᱥᱮᱫ ᱵᱚᱱ ᱵᱚᱞᱚ ᱞᱮᱱ ᱜᱮ᱾ ᱵᱚᱞᱚ ᱦᱳᱭᱱᱟ᱾ ᱚᱸᱰᱮ ᱧᱮᱞᱮ ᱠᱟᱱᱟ ᱢᱤᱫᱴᱟᱝ ᱠᱩᱲᱤ ᱜᱤᱫᱽᱨᱟᱹ ᱫᱚᱢᱮ ᱡᱚᱦᱟᱨ ᱮᱠᱫᱚᱢ, ᱩᱵ ᱠᱚ ᱟᱲᱟᱜ ᱠᱟᱫᱟ ᱧᱤᱨ ᱵᱟᱲᱟᱭ ᱠᱟᱱᱟ ᱦᱟᱱᱛᱮ ᱱᱟᱛᱮ᱾ ᱨᱩᱢ ᱠᱟᱱᱟᱭ ᱾ ᱟᱨ ᱢᱤᱫᱴᱟᱝ, ᱟᱨ ᱢᱤᱫᱴᱟᱝ ᱚᱲᱟᱜ ᱢᱮᱱᱟᱜᱼᱟ ᱚᱱᱟ ᱚᱸᱰᱮ ᱫᱚᱼᱼ ᱚᱱᱟ ᱤᱭᱟᱹ ᱠᱚ ᱢᱮᱱᱟᱜᱼᱟ᱾ ᱟᱵᱚ ᱚᱲᱟᱜ ᱤᱭᱟᱹ, ᱟᱛᱳ ᱚᱲᱟᱜ ᱨᱮᱱᱟᱜ ᱡᱚᱛᱚ ᱜᱳᱰᱳ ᱯᱟᱹᱥᱤ᱾ ᱫᱷᱟᱫᱨᱟ ᱦᱟᱴᱟᱜ, ᱠᱩᱞᱟᱹᱭ ᱯᱟᱹᱥᱤ, ᱡᱚᱛ ᱡᱚᱛ ᱚ ᱡᱚᱛᱚ ᱥᱟᱯᱟᱵ ᱢᱮᱱᱟᱜᱼᱟ᱾ ᱟᱜᱼᱥᱟᱨ, ᱥᱩᱯᱟᱹᱲᱤ ᱛᱟᱯᱚᱨ ᱢᱟᱱᱮ ᱮᱠᱷᱚᱱ ᱢᱟᱱᱮᱼᱼ ᱛᱤᱦᱤᱧ ᱜᱟᱯᱟ ᱟᱛᱳ, ᱢᱟᱱᱮ ᱟᱛᱳ ᱚᱲᱟᱜ ᱠᱚᱨᱮ ᱡᱟᱦᱟᱸ ᱠᱚᱨᱮ ᱢᱟᱱᱮ ᱟᱫ ᱪᱟᱞᱟᱜ ᱠᱟᱱᱟ᱾ ᱚᱱᱮ ᱚᱱᱟ ᱠᱚ ᱡᱤᱱᱤᱥ ᱠᱚ ᱢᱮᱱᱟᱜᱼᱟ᱾ ᱛᱤᱛᱨᱤ ᱠᱷᱟᱧᱪᱟ, ᱤᱭᱟᱹ ᱠᱷᱟᱧᱪᱟ, ᱚᱱᱟ ᱠᱚ ᱡᱚᱛᱚ ᱯᱮᱨᱟᱭ ᱠᱤᱪᱷᱩ ᱜᱮ ᱢᱮᱱᱟᱜᱼᱟ᱾
ᱦᱮᱸ, ᱪᱤᱫ ᱠᱚ ᱢᱮᱱᱟ ᱟᱸᱡᱚᱢ ᱢᱮ᱾ ᱢᱮᱱ ᱫᱟᱠᱚ ᱡᱟᱦᱟᱸ ᱱᱚᱣᱟ ᱯᱷᱳᱱ ᱮ ᱯᱷᱮᱨᱮᱱᱰ ᱵᱚᱱ ᱠᱚᱨᱟᱣ ᱮᱫᱟ ᱴᱟᱥᱠ᱾
ᱦᱮᱸ᱾
ᱚᱱᱟ ᱫᱚ ᱟᱨ ᱯᱮ ᱫᱤᱱ ᱢᱚᱫᱽᱫᱷᱮ ᱜᱮ ᱠᱟᱹᱢᱤ ᱯᱩᱨᱟᱹᱣ ᱦᱳᱭᱳᱜᱼᱟ᱾
ᱯᱴᱟᱴᱟ ᱴᱟᱥᱠ, ᱱᱤᱭᱟᱹ ᱜᱟᱞᱢᱟᱨᱟ ᱯᱷᱳᱱ ᱛᱮ ᱜᱟᱞ ᱢᱟᱨᱟᱣ?
ᱦᱮᱸ, ᱦᱮᱸ, ᱱᱚᱣᱟ ᱟᱞᱟᱝ ᱞᱟᱝ ᱨᱚᱯᱚᱲ ᱠᱟᱱᱟ᱾ ᱟᱞᱟᱝ ᱫᱚ ᱟᱹᱞᱤᱧ ᱞᱟᱝ ᱯᱩᱨᱟᱹ ᱟᱛᱚ ᱦᱮᱸ᱾ ᱯᱨᱚᱡᱮᱠᱴ ᱨᱮᱭᱟᱜ ᱠᱟᱹᱢᱤ ᱢᱚᱱᱮ ᱦᱚᱭ ᱯᱮ ᱫᱤᱱ ᱞᱮᱠᱟ ᱪᱟᱹᱞᱩᱜᱼᱟ᱾ ᱱᱚᱣᱟ ᱜᱩᱨᱯ ᱨᱮᱠᱚ ᱢᱮᱥᱮᱡ ᱦᱮᱸ? ᱱᱚᱣᱟ ᱜᱨᱩᱯ ᱨᱮ ᱛᱮᱦᱮᱧ ᱠᱚ ᱢᱮᱥᱮᱡᱟ᱾
ᱚᱻ
ᱛᱟᱢᱟ ᱱᱚᱣᱟ ᱫᱚ ᱜᱷᱚᱱᱴᱟ ᱦᱤᱥᱟᱹᱵ ᱠᱟᱹᱢᱤ ᱠᱟᱱᱟ ᱛᱚ᱾ ᱦᱮᱸ, ᱚᱱᱟ ᱫᱚ ᱢᱮᱱ ᱫᱟ ᱯᱮ ᱫᱤᱱ ᱞᱮᱠᱟ ᱪᱟᱹᱞᱩᱜᱼᱟ ᱾
ᱛᱟᱦᱚᱞᱮ ᱟᱞᱟᱝ ᱟ ᱫᱚ, ᱮᱠᱴᱩ ᱥᱚᱢᱚᱥᱟ ᱛᱟᱞᱟᱝ ᱟ ᱛᱚ᱾ ᱥᱚᱢᱚᱥᱟ ᱫᱚ ᱪᱮᱫ ᱟᱞᱟᱝ ᱫᱚ ᱧᱤᱫᱟᱹ ᱵᱟᱞᱟᱝ ᱨᱚᱯᱚᱲ ᱫᱟᱲᱮᱭᱟᱜᱼᱟ ᱚᱱᱮ ᱚᱱᱟ ᱜᱮ᱾
ᱦᱮᱸ, ᱫᱤᱱ ᱨᱮᱞᱟ ᱫᱤᱱ ᱨᱮᱞᱟᱝ ᱜᱚᱞᱯᱚᱭᱟ᱾
ᱛᱟᱢᱟ, ᱟᱢ ᱛᱚ ᱥᱟᱵᱟᱜ ᱢᱮ ᱱᱚᱛᱮ ᱦᱤᱡᱩᱜ ᱦᱩᱭᱩᱜ ᱛᱟᱢᱟ ᱾ ᱜᱟᱯᱟ ᱫᱚ ᱤᱧ ᱫᱚ ᱜᱚᱴᱟ ᱴᱟᱠᱟ ᱯᱷᱟᱸᱠᱟᱧ ᱛᱟᱦᱮᱱᱟ᱾ ᱛᱟᱦᱚᱞᱮ ᱜᱟᱯᱟ ᱥᱮᱛᱟᱜ ᱠᱷᱚᱱ ᱞᱟᱝ ᱫᱷᱩᱨᱟᱹᱜᱼᱟ, ᱫᱚᱥᱴᱟᱼᱮᱜᱟᱨᱚᱴᱟ ᱥᱮᱫ ᱠᱷᱚᱡ᱾
ᱟᱢ ᱫᱚ ᱵᱟᱢ ᱪᱟᱞᱟᱜᱼᱟ ᱦᱟᱰᱮ ᱫᱚ?
ᱤᱧ, ᱟᱞᱮ ᱫᱚ ᱯᱮ ᱦᱚᱲ ᱜᱟᱱ ᱞᱮ ᱪᱟᱞᱟᱜᱼᱟ᱾ ᱢᱚᱴᱚᱨ ᱥᱟᱭᱠᱮᱞ ᱛᱮ, ᱟᱫᱚ ᱟᱞᱮᱼᱼ ᱟᱫᱚ ᱦᱟᱸᱜ ᱞᱮ, ᱧᱤᱫᱟᱹ ᱞᱮ ᱪᱟᱞᱟᱜᱼᱟ᱾ ᱟᱭᱩᱵ ᱪᱟᱨᱴᱟ ᱞᱮ ᱪᱟᱞᱟᱜᱼᱟ ᱟᱞᱮ ᱫᱚ᱾ ᱟᱞᱮ ᱫᱚ ᱥᱩᱫᱷᱩ ᱵᱷᱚᱡᱽ ᱡᱚᱢ ᱦᱮᱸ᱾ ᱟᱨ ᱧᱤᱫᱟᱹ ᱫᱚᱥᱴᱟ ᱮᱜᱟᱨᱚᱴᱟ ᱥᱮᱫ ᱞᱮ ᱨᱩᱣᱟᱹᱲ ᱦᱤᱡᱩᱜᱼᱟ ᱦᱟᱸᱜ᱾
ᱛᱟᱦᱚᱞᱮ ᱜᱟᱯᱟ ᱫᱚ, ᱜᱟᱯᱟ ᱫᱚ, ᱜᱟᱯᱟ ᱠᱷᱚᱱ ᱫᱚ ᱥᱮᱛᱟᱜ ᱠᱷᱚᱱ ᱫᱷᱩᱨᱟᱹᱜᱼᱟ ᱟᱯᱮ᱾
ᱦᱩᱸ ᱩᱯᱟᱹᱭ ᱵᱟᱹᱱᱩᱜᱼᱟ
ᱦᱟᱹᱯᱟᱹᱭ ᱵᱟᱹᱱᱩᱜᱼᱟ ᱛᱟ ᱢᱟᱱᱮ ᱱᱚᱣᱟ ᱫᱚ ᱡᱮᱦᱚᱛᱩ ᱟᱵᱚ ᱯᱨᱚᱡᱮᱠᱴ ᱨᱮᱭᱟᱜ ᱠᱟᱹᱢᱤ ᱵᱚᱱ ᱦᱟᱛᱟᱣ ᱟᱠᱟᱫᱟ ᱥᱟᱵ ᱢᱮ ᱦᱮᱸᱥᱮ ᱵᱟᱝ ᱦᱮ ᱚᱱᱟ ᱫᱚ ᱚᱱᱟ ᱫᱚ ᱯᱩᱨᱟᱹᱣ ᱠᱟᱜ ᱦᱩᱭᱩᱜ ᱛᱟᱵᱚᱱᱟ ᱛᱚ ᱚᱱᱟ ᱠᱚᱫᱚ
ᱦᱩᱸ
ᱵᱟᱝᱠᱷᱟᱱ ᱟᱵᱚ ᱡᱟᱦᱟᱸ
ᱟᱨ ᱢᱟᱱᱮ ᱛᱤᱦᱤᱧ ᱪᱟᱞᱩ ᱟ ᱜᱟᱯᱟ ᱪᱟᱞᱩ ᱟ ᱟᱨ ᱢᱮᱭᱟᱝ ᱟᱞᱟᱝ ᱫᱚ ᱛᱠᱱᱤᱠᱮᱞ ᱤᱥᱩᱹ ᱡᱩᱫᱤ ᱵᱟᱝ ᱛᱟᱦᱮᱱᱟ ᱟᱞᱟᱝᱟᱜ ᱫᱚ ᱢᱚᱴᱟ ᱢᱩᱴᱤ ᱫᱤᱱᱨᱮ ᱫᱚᱥᱴᱤ ᱮᱜᱟᱨᱚᱴ ᱠᱟ ᱠᱟᱛᱮᱫ ᱫᱚ ᱦᱩᱭᱩᱜ ᱜᱮᱭᱟ ᱟᱫᱚ ᱮᱠᱴᱩ ᱚᱱᱟ ᱫᱚ ᱫᱷᱳᱨᱡᱚ ᱧᱚᱜ ᱠᱟᱛᱮᱫ ᱠᱚᱨᱟᱣ ᱦᱩᱭᱩᱜᱼᱟ ᱡᱮᱦᱮᱛᱩ ᱴᱟᱣᱟᱨ ᱵᱟᱭ ᱧᱟᱢᱟ ᱟᱢᱟᱜ ᱦᱚᱸ ᱛᱟᱦᱚᱞᱮ ᱚᱱᱛᱮ ᱦᱤᱡ ᱦᱩᱭᱩᱜ ᱛᱟᱢᱟ ᱟᱰᱤ ᱜᱷᱟᱲᱤᱡ ᱛᱟᱦᱮᱱ ᱦᱩᱭᱩᱜ ᱛᱟᱢᱟ ᱟᱨ ᱤᱧᱦᱚᱸ ᱱᱚᱰᱮ
ᱛᱟᱨᱢᱟᱱᱮ ᱫᱩ ᱟᱲᱟᱭ ᱜᱷᱚᱱᱴᱟ ᱮᱢ ᱞᱮᱠᱷᱟᱱ ᱜᱮ ᱦᱩᱭᱩᱜ ᱟ ᱦᱮᱥᱮ ᱵᱟᱝ
ᱦᱩᱸ ᱦᱮᱸ ᱦᱩᱭᱩᱜ ᱜᱮᱭᱟ ᱟᱲᱟᱭ ᱜᱷᱚᱱᱴᱟ ᱵᱟᱝ ᱨᱮᱦᱚᱸ ᱫᱩ ᱦᱩᱸ ᱚᱱᱟᱫᱟ ᱚᱥᱩᱵᱤᱫᱟ ᱵᱟᱹᱱᱩᱜᱼᱟ
ᱯᱷᱩᱞ ᱪᱮ ᱢᱚᱦᱚᱞ ᱵᱷᱟᱭ ᱟᱯᱮ ᱫᱚ ᱟᱨ
ᱪᱮᱫ ᱟᱞᱟᱝ ᱟᱜ ᱫᱚ ᱟᱞᱟᱝ ᱡᱮᱢᱚᱱ ᱥᱤᱧ ᱢᱟᱨᱥᱟ ᱡᱩᱫᱤ ᱞᱟᱜᱟᱛᱟᱨ ᱞᱟᱝ ᱜᱟᱞᱢᱟᱨᱟᱜᱼᱟ ᱚᱱᱟ ᱴᱚᱯᱤᱠ ᱦᱚᱭᱛᱚ ᱮᱠᱴᱩ ᱞᱟᱝ ᱦᱟᱱᱛᱮ ᱱᱟᱛᱮᱜᱼᱟ ᱠᱤᱱᱛᱩ ᱢᱚᱱᱮ ᱠᱚᱨᱮ ᱵᱟᱭ ᱪᱟᱱᱥ ᱡᱩᱫᱤ ᱟᱨᱚ ᱧᱤᱫᱟᱹ ᱵᱟᱭᱪᱟᱥ ᱞᱟᱝ ᱜᱟᱞᱢᱟᱨᱟᱣ ᱠᱚᱜᱼᱟ ᱳᱭ ᱟᱹᱭᱩᱵ ᱟᱴᱟ ᱱᱚᱴᱟ ᱛᱚᱠᱷᱚᱱ ᱫᱚ ᱟᱨᱚ ᱥᱩᱵᱤᱫᱟ ᱠᱚᱣᱟ ᱠᱤᱱᱛᱩ ᱪᱤᱠᱟᱹᱭᱟ ᱩᱯᱟᱹᱭ ᱵᱟᱹᱱᱩᱜ ᱴᱟᱣᱟᱨ ᱟᱨ ᱵᱟᱝ ᱵᱟᱭ ᱧᱟᱢᱟ ᱥᱮ ᱵᱟᱱᱟᱨ
ᱦᱮ ᱟᱵᱚ ᱟᱵᱚ ᱟᱵᱚ ᱟᱵᱚᱣᱟᱜ ᱫᱚ ᱵᱤᱨ ᱫᱤᱥᱚᱢ ᱦᱚᱲ
ᱵᱤᱨ ᱫᱤᱥᱚᱢ ᱦᱚᱲ ᱟᱯᱮ ᱫᱚ ᱛᱟᱦᱚᱞᱮ ᱚᱲᱟᱜ ᱠᱚ ᱨᱮᱫᱚ ᱥᱟᱨᱡᱚᱢ ᱯᱟᱛᱲᱟ ᱫᱚᱢᱮ ᱛᱟᱯᱮ ᱛᱚ
ᱦᱩᱸ ᱟᱞᱮ ᱫᱚ ᱡᱚᱠᱷᱚᱱ ᱦᱩᱲᱩᱞᱮ ᱛᱤᱠᱤ ᱟᱥᱮ ᱢᱟᱜ ᱥᱟᱦᱟᱱ ᱫᱚ ᱛᱮᱫᱚ ᱵᱟᱝ ᱢᱟᱜ ᱯᱟᱞᱦᱟ ᱛᱮᱫᱚ ᱵᱟᱝ ᱯᱩᱨᱟᱹ ᱥᱟᱨᱡᱚᱢ ᱢᱟᱱᱮ ᱠᱷᱤᱡᱩᱨ ᱯᱟᱹᱛᱤ ᱛᱮᱦᱚᱸ ᱵᱟᱝ ᱥᱟᱨᱡᱚᱢ ᱜᱮ ᱫᱚᱨᱠᱟᱨᱟ ᱠᱷᱤᱡᱩᱨ ᱯᱟᱛᱤ ᱢᱟᱜ ᱫᱚ ᱠᱚᱢᱛᱮ ᱢᱟᱜ ᱦᱩᱭᱩᱜ ᱛᱟᱢᱟ ᱞᱟᱹᱭ ᱢᱮᱥᱮ
ᱦᱩᱸ ᱟᱨ ᱵᱟ ᱟᱞᱮ
ᱟᱞᱮ ᱵᱟᱲᱜᱮ ᱠᱷᱚᱱᱟᱜ ᱟᱞᱮᱭᱟᱜ ᱡᱮᱢᱚᱱ ᱢᱮᱱᱟᱜ ᱛᱟᱞᱮᱭᱟ ᱥᱟᱨᱡᱚᱢ ᱮᱠᱫᱚᱢ ᱦᱮᱞᱟᱣ ᱞᱮᱝᱠᱟ ᱦᱟᱹᱨ ᱠᱟᱛᱮᱢ ᱟᱹᱜᱩ ᱞᱮᱠᱷᱟᱱ ᱢᱤᱫ ᱫᱷᱟᱣ ᱦᱟᱲᱩᱵ ᱠᱟᱛᱮᱢ ᱟᱜᱩᱭᱟᱥᱮ ᱦᱮᱸ ᱢᱤᱫ ᱠᱚᱨᱦᱟᱭ ᱫᱚ ᱟᱨᱟᱢ ᱥᱮ ᱛᱮᱠᱤᱭᱟ ᱦᱮᱸ ᱢᱤᱫ ᱵᱚᱥᱛᱟ ᱦᱩᱭᱩᱜ ᱛᱟᱢᱟ ᱵᱟᱨ ᱵᱚᱥᱛᱟ ᱛᱮᱜᱮ ᱦᱩᱭᱩᱜ
ᱟᱞᱮᱭᱟᱜ ᱱᱚᱸᱰᱮ ᱦᱚᱸ ᱢᱟᱱᱮ ᱟᱞᱮ ᱡᱟᱦᱮᱨ ᱴᱷᱮᱡ ᱫᱚ ᱮᱠᱮᱱ ᱥᱟᱨᱡᱚᱢ ᱫᱟᱨᱮ ᱛᱚ ᱫᱚᱢᱮ ᱠᱚ ᱟᱹᱜᱩᱭᱟ ᱚᱸᱰᱮ ᱠᱷᱚᱱ ᱜᱮ ᱡᱚᱛᱚ ᱦᱚᱲ ᱫᱤᱠᱩ ᱢᱤᱫ ᱵᱟᱨᱭᱟ ᱫᱤᱠᱩ ᱱᱚᱛᱮᱱ ᱠᱚᱠᱚ ᱪᱟᱞᱟᱜ-ᱟ ᱤᱫᱤ ᱚᱱᱟ ᱨᱮᱱᱟᱜ ᱥᱟᱨᱡᱚᱢ ᱚᱱᱟ ᱥᱟᱨᱡᱚᱢ ᱥᱟᱠᱟᱢ ᱛᱮ ᱟᱫᱚ ᱟᱞᱮ ᱫᱚ ᱠᱷᱤᱡᱩᱨ ᱴᱤᱡᱩᱨ ᱯᱚᱠᱛᱮᱞᱮ ᱵᱮᱵᱚᱦᱟᱨ ᱜᱮᱭᱟ ᱠᱷᱤᱡᱩᱨ ᱠᱷᱤᱡᱩᱨ ᱟᱨ ᱚᱱᱟ ᱤᱭᱟᱹ ᱥᱟᱠᱟᱢ
ᱡᱟᱦᱟᱸ ᱠᱚᱨᱮ ᱵᱟᱹᱱᱩᱜ ᱡᱟᱦᱟᱸ ᱠᱚ ᱡᱟᱦᱟᱸ ᱠᱚᱨᱮ ᱵᱟᱹᱱᱩᱜ ᱟᱥᱮ ᱦᱮᱸ
ᱦᱩᱸ
ᱩᱱᱠᱩ ᱫᱚ ᱟᱹᱰᱤ ᱚᱥᱩᱵᱤᱫᱟ ᱦᱩᱲᱩ ᱛᱤᱠᱤ ᱠᱚᱫᱚ
ᱦᱮᱸ ᱚᱥᱩᱵᱤᱫᱷᱟ ᱠᱟᱱ ᱜᱮᱭᱟ ᱦᱚᱜ-ᱚᱭ ᱚᱠᱛᱚ ᱦᱩᱭᱮᱱ ᱛᱟᱞᱟᱝᱟ ᱛᱚ ᱚᱠᱛᱚ ᱦᱚᱸ ᱟᱫᱚ ᱯᱷᱳᱱᱟᱢ ᱛᱚ
ᱟᱢᱜᱮ ᱯᱷᱳᱱ ᱛᱟᱞᱟᱝᱢᱮ ᱤᱧ ᱵᱟᱨᱫᱷᱟᱣ ᱤᱧ ᱠᱚᱞ ᱠᱮᱫᱟ ᱟᱢ ᱵᱟᱫ ᱫᱷᱟᱣ ᱟᱢᱟᱜ ᱵᱟᱨ ᱫᱷᱟᱣ ᱟᱢ ᱵᱟᱨ ᱫᱷᱟᱣ ᱦᱩᱭᱩᱜ ᱛᱟᱢᱟ
ᱴᱷᱤᱠ ᱜᱮᱭᱟ